ᱦᱮᱞᱳ ᱦᱮᱞᱳ ᱦᱮᱞᱳ
ᱦᱮᱞᱳ ᱨᱚᱲ ᱟᱸᱡᱚᱢ ᱠᱟᱱᱟ?
ᱦᱮᱞᱳ ᱜᱚᱢᱠᱮ᱾
ᱦᱮᱸ ᱨᱚᱲ ᱟᱸᱡᱚᱢᱚᱜ ᱠᱟᱱᱟ?
ᱦᱳᱭ ᱦᱳᱭ ᱟᱸᱡᱚᱢᱚᱜ ᱠᱟᱱᱟ, ᱟᱢ ᱟᱸᱡᱚᱢ ᱮᱫᱟ?
ᱦᱮᱸ ᱟᱸᱡᱚᱢᱚᱜ ᱠᱟᱱᱟ᱾
ᱚᱻ ᱢᱮᱱᱫᱟᱹᱧ ᱱᱟᱯᱟᱭ ᱜᱮᱭᱟᱢ ᱛᱚ?
ᱦᱮᱸ ᱮᱠᱷᱚᱱ ᱱᱟᱯᱟᱭ ᱵᱟᱲᱟ ᱜᱮ, ᱟᱫᱚ ᱟᱢ ᱜᱮ ᱚᱠᱟ ᱞᱮᱠᱟ?
ᱤᱧ ᱦᱚᱸ ᱮᱠᱷᱚᱱ ᱱᱟᱯᱟᱭ ᱜᱮ ᱢᱮᱱᱟᱹᱧᱟ᱾ ᱟᱨ ᱛᱟᱦᱚᱞᱮ ᱫᱟᱠᱟ ᱠᱚ ᱡᱚᱢ ᱵᱟᱲᱟ ᱦᱩᱭ ᱮᱱᱟ ᱥᱮ ᱟᱹᱣᱨᱤ ᱠᱤᱫᱩᱵ ᱠᱚ?
ᱦᱮᱸ ᱠᱤᱫᱩᱵ ᱫᱚ ᱮᱱᱟᱝ ᱨᱮᱜᱮ ᱦᱩᱭ ᱟᱠᱟᱱᱟ ᱾ ᱟᱫᱚ ᱫᱩᱲᱩᱵ ᱵᱟᱲᱟ ᱦᱩᱭ ᱞᱮᱱ ᱛᱟᱦᱮᱸᱫ᱾ ᱦᱮ ᱱᱚᱜᱼᱚᱭ ᱱᱚᱰᱮ ᱠᱟᱴᱤᱡ ᱨᱚᱯᱚᱲ ᱦᱩᱭ ᱞᱮᱱ ᱜᱮ ᱠᱟᱴᱤᱡ ᱾
ᱦᱮᱸ ᱾
ᱟᱪᱪᱷᱟ, ᱛᱤᱨᱮ ᱛᱟᱦᱚᱞᱮ ᱛᱤᱱ ᱥᱩᱢᱚᱭᱮᱢ ᱡᱚᱢ ᱞᱮᱫᱟ ᱛᱚᱵᱮ ᱛᱤᱱᱟᱹᱜ ᱚᱠᱛᱚ?
ᱡᱚᱢ ᱦᱩᱭ ᱟᱠᱟᱱᱟ ᱛᱚ ᱥᱟᱲᱮ ᱱᱚ ᱵᱟᱡᱮ ᱥᱮᱫ ᱛᱮ ᱡᱚᱢ ᱦᱩᱭ ᱟᱠᱟᱱᱟ᱾
ᱦᱩᱸᱻ
ᱠᱟᱹᱢᱤ ᱵᱟᱲᱟ ᱦᱩᱭᱩᱜ ᱠᱟᱱ ᱛᱮ ᱾
ᱚᱻ ᱟᱨ ᱛᱟᱦᱚᱞᱮ ᱩᱛᱩ ᱠᱚᱫᱚ ᱛᱮᱦᱤᱧ ᱫᱚ ᱪᱮᱫ ᱠᱚᱯᱮ ᱵᱮᱱᱟᱣ ᱞᱮᱫᱼᱟ?
ᱛᱮᱦᱮᱧ ᱫᱚ ᱡᱤᱞ ᱩᱛᱩ
ᱡᱤᱞ ᱩᱛᱩ ᱾ ᱦᱚᱸ ᱟᱨ ᱪᱮᱫ ᱡᱤᱞ?
ᱯᱳᱞᱴᱨᱤ ᱜᱮ ᱯᱳᱞᱴᱨᱤ ᱡᱮᱞ ᱟ ᱡᱮᱞ ᱫᱚ ᱩᱱᱟᱹᱜ ᱡᱳᱫᱤᱭᱳ ᱵᱟᱝ ᱠᱩᱥᱤ ᱦᱩᱭᱩᱜ ᱜᱮᱭᱟ ᱯᱩᱞᱴᱤᱨᱤ ᱡᱤᱞ ᱠᱚᱫᱚ ᱟᱫᱚ ᱮᱱᱛᱮ ᱨᱮᱦᱚ ᱡᱚᱢ ᱵᱟᱲᱟ ᱦᱩᱭ ᱮᱱᱟ ᱾
ᱦᱮᱸ ᱾
ᱛᱚ ᱡᱚᱢ ᱫᱚ ᱫᱚᱨᱠᱟᱨ ᱜᱮᱭᱟ ᱵᱟᱝ?
ᱦᱮᱸ ᱦᱮᱸ ᱟᱨ ᱡᱤᱞ ᱠᱚᱦᱚᱸ ᱡᱚᱢ ᱫᱚᱨᱠᱟᱨ ᱾ ᱢᱚᱪᱟ ᱠᱚ ᱯᱟᱞᱴᱟᱜᱼᱟ᱾
ᱜᱚᱢᱠᱮ ᱫᱟᱠᱟ ᱡᱚᱢ ᱦᱩᱭ ᱮᱱᱟ ᱥᱮ ᱵᱟᱝ?
ᱦᱳᱭ ᱫᱟᱠᱟ ᱠᱚᱫᱚ ᱡᱚᱢ ᱵᱟᱲᱟ ᱦᱩᱭ ᱟᱠᱟᱱᱟ ᱾ ᱳᱭ ᱟᱴ ᱵᱟᱡᱮ ᱠᱚᱨᱮ ᱡᱚᱢ ᱦᱩᱭ ᱟᱠᱟᱱᱟ᱾ ᱡᱚᱢ ᱠᱟᱛᱮ ᱜᱮ ᱫᱩᱲᱩᱵ ᱫᱩ ᱫᱩᱲᱩᱵ ᱫᱟᱜ ᱢᱟᱹᱰᱤ ᱦᱩᱭ ᱮᱱᱟ ᱦᱮᱸ ᱫᱚᱢᱮᱻ
ᱱᱤᱡᱨᱟᱜ ᱦᱚᱸ ᱟᱹᱭᱰᱤ ᱱᱚᱸᱣᱟ ᱫᱚ ᱱᱚᱣᱟ ᱫᱚ ᱫᱚᱢᱮ ᱜᱮ ᱠᱩᱥᱤ ᱦᱩᱭᱩᱜ ᱜᱮᱭᱟ ᱛᱚ᱾
ᱦᱳᱭ ᱾ ᱟᱫᱚ ᱫᱟᱜ ᱢᱟᱹᱰᱤ ᱟᱹᱭᱩᱵ ᱫᱚ ᱫᱟᱜ ᱢᱟᱹᱰᱤ ᱵᱟᱲᱟ ᱦᱩᱭ ᱮᱱᱟ ᱫᱟᱜ ᱢᱟᱹᱰᱤ ᱟᱨ ᱟᱹᱞᱩ ᱥᱤᱯᱤ ᱵᱟᱲᱟ ᱯᱮᱸᱭᱟᱡ ᱴᱮᱭᱟᱡ ᱞᱟᱜᱟᱣ ᱠᱟᱛᱮᱜ ᱵᱟᱥ ᱥᱤᱯᱤ ᱵᱟᱲᱟ ᱦᱩᱭ ᱮᱱᱟ ᱥᱩᱱᱩᱢ ᱟᱛᱮᱜ ᱾ ᱚᱱᱟ ᱠᱚᱜᱮ ᱡᱚᱢ ᱵᱟᱲᱟ ᱦᱩᱭ ᱮᱱᱟ ᱟᱭᱩᱵ ᱫᱚ ᱾ ᱥᱤᱧ ᱢᱟᱨᱥᱟᱞ ᱠᱚ ᱫᱟᱠᱟ ᱠᱚ ᱡᱚᱢ ᱦᱩᱭ ᱞᱮᱱ ᱛᱟᱦᱮᱱᱟ ᱟᱫᱚ ᱮᱠᱴᱩ ᱜᱚᱫ ᱜᱚᱫ ᱧᱚᱜ ᱵᱩᱡᱩᱜ ᱠᱟᱱᱟ, ᱛᱤᱦᱤᱧ ᱫᱚ ᱚᱲᱟᱜ ᱨᱮᱜᱮ ᱥᱟᱨᱟ ᱠᱷᱚᱱᱚᱱ ᱛᱟᱦᱮᱸ ᱦᱩᱭ ᱞᱮᱱᱟ ᱾ ᱦᱮᱸ ᱟᱫᱚ ᱟᱹᱭᱩᱵ ᱥᱮᱫ ᱫᱚ ᱫᱟᱜ ᱢᱟᱹᱰᱤ ᱜᱮ ᱡᱚᱢ ᱦᱩᱭᱩᱜᱼᱟ ᱾ ᱟᱫᱚ ᱫᱟᱜ ᱢᱟᱹᱰᱤ ᱚᱱᱟᱛᱮ ᱚᱲᱟᱜ ᱦᱚᱲ ᱠᱚ ᱢᱮᱛᱟᱜ ᱠᱚᱣᱟ ᱫᱟᱜ ᱢᱟᱹᱰᱤ ᱠᱚ ᱤᱥᱤᱱ ᱛᱟᱵᱚᱱ ᱯᱮ ᱾ ᱟᱫᱚ ᱫᱟᱜ ᱢᱟᱱᱰᱤ ᱦᱚᱲ ᱜᱮ ᱫᱟᱜ ᱢᱟᱹᱰᱤ ᱜᱮᱞᱮ ᱡᱚᱢ ᱠᱮᱫᱟ ᱥᱟᱱᱟᱢ ᱠᱚᱜᱮ ᱾ ᱛᱟᱦᱞᱮ ᱫᱟᱜ ᱫᱟᱜ ᱫᱟᱜ ᱡᱟᱹᱲᱤ ᱫᱚ ᱪᱮᱫ ᱞᱮᱠᱟ?
ᱫᱟᱜ ᱜᱤᱲᱤ ᱱᱚᱱᱛᱮᱻ ᱮᱱᱟᱝ ᱦᱟᱜ ᱠᱟᱴᱤᱡ ᱱᱟᱥᱮ ᱡᱟᱜ ᱡᱟᱹᱲᱤ ᱤᱫᱤᱭᱮᱫ ᱜᱮᱭᱟᱭ᱾ ᱠᱟᱢᱤᱡ ᱱᱟᱥᱮ ᱩᱞᱴᱟᱹᱣᱱᱟ ᱟᱹᱰᱤ ᱡᱳᱨ ᱜᱮ ᱦᱚᱭ ᱠᱮᱜ-ᱟᱭ ᱛᱚ᱾ ᱫᱟᱨᱤ ᱠᱚ ᱩᱞᱴᱟᱹᱣ ᱟᱫᱚ ᱟᱯᱮ ᱚᱱᱛᱮ ᱫᱟᱜ ᱫᱟᱭ ᱥᱮ ᱵᱟᱝ?
ᱱᱚᱛᱮ ᱫᱟᱜ ᱫᱟᱜ ᱵᱟᱲᱟ ᱠᱮᱫ ᱜᱮᱭᱟᱭ᱾ ᱢᱤᱫ ᱵᱟᱨ ᱫᱤᱱ ᱢᱟᱲᱟᱝ ᱨᱮ ᱚᱱᱠᱟᱭ ᱫᱟᱜ ᱮ ᱡᱚᱲᱚ ᱵᱟᱲᱟ ᱠᱮᱫ ᱜᱮᱭᱟ ᱟᱫᱚ ᱚᱱᱠᱟ ᱫᱚ ᱵᱟᱝ ᱳᱭ ᱚᱛ ᱛᱟ ᱦᱟᱥᱟ ᱞᱚᱦᱚᱫ ᱞᱮᱠᱟ ᱦᱮᱸ ᱫᱟᱜ ᱠᱚᱫᱚ ᱵᱟᱝ ᱪᱟᱯᱮ ᱵᱟᱲᱟ ᱞᱮᱱᱟ᱾ ᱫᱟᱜ ᱠᱚ ᱪᱟᱯᱮ ᱵᱟᱲᱟ ᱞᱮᱱᱠᱷᱟᱱ ᱵᱟᱛᱟᱨ ᱠᱚᱜᱼᱟ᱾ ᱱᱚᱣᱟ ᱫᱚ ᱮᱠᱫᱚᱢ ᱟᱨ ᱫᱚᱢᱮ ᱯᱟᱛᱲᱟ ᱥᱟᱺᱦᱤᱡ ᱮ ᱫᱟᱜ ᱠᱮᱫᱟ ᱫᱟᱜ ᱠᱟᱛᱮᱜ ᱜᱮ ᱫᱚᱥᱟᱨ ᱫᱤᱱ ᱦᱤᱞᱳᱜ ᱟᱴ ᱧᱚᱜ ᱮ ᱥᱤᱛᱩᱝ ᱠᱮᱫᱟ᱾ ᱥᱤᱛᱩᱝ ᱮᱱ ᱠᱷᱟᱡ ᱛᱚ ᱟᱫᱚ ᱫᱚᱢᱮ ᱜᱮᱥ ᱜᱚᱨᱚᱢ ᱵᱩᱡᱩᱜ ᱠᱟᱱᱟ ᱟᱹᱴ ᱯᱟᱹᱴ ᱜᱮ ᱫᱚᱢᱮ ᱵᱩᱡᱩᱜ ᱠᱟᱱᱟ ᱟᱫᱚ᱾ ᱦᱮᱸ ᱵᱳᱯᱷᱟᱣ ᱦᱮᱸ ᱵᱟᱯᱷᱟᱣᱮᱱ ᱞᱮᱠᱟ ᱜᱟᱱ ᱵᱩᱡᱩᱜ ᱠᱟᱱᱟ᱾
ᱡᱟᱦᱟᱸ ᱯᱚᱨᱤᱢᱟᱱ ᱛᱮ ᱫᱟᱜ ᱨᱮᱱᱟᱜ ᱠᱟᱛᱷᱟ ᱛᱟᱦᱮᱸᱞᱮᱱᱟ ᱥᱮ ᱫᱟᱜ ᱠᱮᱫᱟᱭ ᱚᱱᱟ ᱯᱚᱨᱤᱢᱟᱱ ᱟᱨᱚ ᱚᱱᱟ ᱠᱷᱚᱱᱟᱜ ᱡᱟᱹᱥᱛᱤ ᱥᱤᱛᱩᱝ ᱠᱮᱫ-ᱟᱭ ᱵᱟᱝ?
ᱦᱳᱭ᱾ ᱦᱮᱸ ᱱᱚᱣᱟ ᱡᱟᱹᱥᱛᱤ ᱧᱚᱜ ᱮᱠᱴᱩ ᱫᱟᱜ ᱵᱟᱲᱟ ᱞᱮᱠᱷᱟᱡ ᱮᱠᱴᱩ ᱵᱷᱟᱞᱤ ᱧᱚᱜ ᱵᱩᱡ ᱠᱚᱜᱼᱟ᱾ ᱟᱫᱚ ᱥᱮ ᱱᱟᱥᱮ ᱱᱟᱥᱮ ᱫᱟᱜ ᱵᱟᱲᱟ ᱠᱮᱜᱼᱟ ᱦᱟᱱᱛᱮ ᱱᱟᱛᱮ ᱦᱚᱭ ᱵᱟᱲᱟ ᱠᱮᱜᱼᱟᱭ ᱚᱠᱟᱥᱮᱫ ᱨᱤᱢᱤᱞ ᱠᱚᱦᱚᱸ ᱚᱴᱟᱝ ᱪᱟᱞᱟᱣᱱᱟ ᱮᱴᱟᱜ ᱥᱮᱫ ᱦᱮᱸ ᱫᱚᱥᱟᱨ ᱫᱤᱱ ᱦᱤᱞᱳᱜ ᱫᱚ ᱚᱢᱚᱱᱮ ᱥᱤᱛᱩᱝ ᱠᱮᱫᱟ ᱥᱤᱛᱩᱝ ᱢᱟ ᱱᱚᱝᱠᱟ ᱥᱤᱛ ᱛᱩᱝ ᱵᱟᱵ ᱨᱮ ᱟᱫᱚ ᱵᱟᱨᱦᱮ ᱠᱚᱨᱮ ᱛᱟᱦᱮᱸ ᱜᱮ ᱵᱟᱝ ᱜᱟᱱᱚᱜ ᱠᱟᱱᱟ ᱫᱟᱨᱮ ᱩᱢᱩᱞ ᱪᱷᱟᱲᱟ ᱚᱲᱟᱜ ᱨᱮᱦᱚᱸ ᱡᱩᱫᱤ ᱵᱟᱝ ᱵᱩᱡᱩᱜ ᱠᱟᱱᱟ᱾
ᱟᱫᱚ ᱚᱲᱟᱜ ᱠᱚᱨᱮ ᱚᱲᱟᱜ ᱵᱟᱝ ᱛᱚ ᱡᱟᱦᱟᱸ ᱛᱤᱱᱟᱹᱜ ᱠᱟᱹᱴᱤᱡ ᱮᱢ ᱞᱟᱹᱭᱟ ᱡᱮ ᱯᱟᱝᱠᱷᱟᱱ ᱟᱲᱟᱜ ᱛᱮ ᱠᱟᱹᱴᱤᱡ ᱦᱚᱭᱚᱝᱚᱜ ᱟᱹᱧ ᱟᱫᱚ ᱚᱱᱟ ᱦᱚᱸᱛᱚ ᱞᱚᱞᱚ ᱜᱮ ᱟᱭᱠᱟᱹᱜ-ᱟ ᱟᱨᱠᱤ ᱞᱚᱞᱚ ᱠᱷᱟᱛᱤᱨ ᱟᱨᱮ ᱦᱚᱭ ᱟᱵᱚᱱᱟ ᱦᱚᱭ ᱨᱮ ᱪᱮᱫ ᱵᱟᱹᱱᱩᱜ ᱟ ᱾
ᱦᱩᱸ᱾
ᱟᱨ ᱮᱠᱷᱚᱱ ᱫᱚ
ᱟᱯᱮ ᱫᱚᱯᱮ ᱪᱮᱫ ᱜᱮ ᱵᱟ ᱚᱲᱟᱜ ᱠᱚᱨᱮ ᱜᱮ᱾ ᱮᱠᱷᱚᱱ ᱫᱚ ᱦᱟᱯᱮ ᱪᱟᱥ ᱫᱤᱱ ᱠᱚ ᱥᱮᱴᱮᱨᱚᱜ ᱠᱟᱱᱟ ᱥᱮ ᱟᱫᱚ ᱟᱯᱷᱚᱨ ᱠᱷᱮᱛ ᱠᱚᱜᱮ ᱞᱟᱹᱦᱩᱫ ᱵᱟᱲᱟ ᱦᱩᱭᱩᱜ ᱠᱟᱱᱟ ᱞᱟᱹᱦᱩᱫ ᱡᱟᱣᱨᱟ ᱦᱩᱭᱩᱜ ᱠᱟᱱᱟ᱾ ᱢᱤᱫ ᱵᱟᱨᱭᱟ ᱜᱩᱲᱦᱟᱹ ᱠᱚᱨᱮ ᱥᱤ ᱵᱟᱲᱟ ᱦᱩᱭᱱᱟ, ᱢᱮ ᱜᱷᱟᱥᱛᱮ ᱜᱚᱡ ᱡᱟᱣᱨᱟ ᱤᱱᱟ ᱠᱷᱟᱡ ᱯᱚᱨᱮᱛᱮ ᱵᱟᱝ ᱜᱷᱟᱥᱚᱜᱼᱟ᱾ ᱟᱯᱷᱚᱨ ᱠᱚ ᱴᱷᱤᱠ ᱥᱟᱹᱦᱤᱡ ᱚᱢᱚᱱᱚᱜᱼᱟ᱾
ᱮᱠᱟᱞ᱾
ᱟᱫᱚ ᱫᱚᱢᱮ ᱫᱚ ᱵᱟᱝ ᱞᱟᱹᱦᱩᱵ ᱵᱟᱲᱟ ᱦᱩᱭ ᱠᱟᱱᱟ ᱟᱫᱚ ᱡᱟᱦᱟᱸ ᱵᱟᱹᱭᱦᱟᱹᱲ ᱠᱚ ᱠᱷᱮᱛ ᱛᱮ ᱚᱱᱟᱛᱮ ᱞᱟᱦᱟᱛᱮ ᱟᱯᱷᱚᱨ ᱠᱟᱜ ᱤᱱᱟᱠᱷᱟᱡ ᱟᱯᱷᱚᱨ ᱠᱚ ᱮᱠᱴᱩ ᱥᱚᱠᱛᱚ ᱧᱚᱜᱚᱜᱼᱟ᱾
ᱦᱮᱸ ᱟᱨ ᱪᱷᱟᱲᱟᱣᱟᱜ ᱫᱚ ᱪᱤᱠᱟᱹᱜᱼᱟ ᱞᱟᱹᱵᱤᱫ ᱜᱮ ᱛᱟᱦᱮᱱᱟ ᱵᱮᱥᱤ ᱡᱚᱨᱮ ᱫᱟᱜ ᱡᱟᱹᱲᱤ ᱞᱮᱠᱷᱟᱡ ᱥᱚᱵᱷ ᱟᱫᱚ ᱤᱭᱟᱹᱭᱮᱱᱜᱮ ᱥᱮᱭᱟᱜ-ᱟ ᱫᱟᱜ ᱛᱮᱜ ᱫᱚ ᱚᱱᱟ ᱞᱮ ᱵᱟᱹᱭᱦᱟᱹᱲ ᱠᱚᱨᱮᱱᱟᱜ ᱴᱟᱠᱴᱚᱨ ᱢᱚᱱᱮ ᱦᱩᱭᱩᱜ ᱠᱟᱱᱟ ᱛᱟᱦᱚᱞᱮ ᱮᱠᱴᱩ ᱥᱚᱯᱛᱟ ᱧᱚᱜ ᱫᱚ ᱛᱟᱯᱚᱨᱮ ᱵᱟᱹᱫᱽ ᱠᱚᱨᱮ ᱵᱚᱱ ᱟᱯᱷᱚᱨ ᱠᱟᱜᱼᱟ᱾ ᱚᱱᱟ ᱠᱷᱟᱡ ᱥᱚᱠᱛᱚ ᱡᱟᱣᱨᱟᱜ-ᱟ ᱟᱥᱛᱮ ᱟᱥᱛᱮ ᱤᱱᱟᱹ ᱠᱷᱟᱡ ᱵᱟᱹᱭᱦᱟᱹᱲ ᱨᱮᱵᱚᱱ ᱚᱱᱟ ᱫᱚ ᱨᱚᱦᱚᱭᱟ᱾ ᱦᱮᱸ ᱟᱫᱚ ᱵᱟᱹᱭᱦᱟᱹᱲ ᱢᱤᱫ ᱵᱟᱨᱭᱟ ᱚᱝᱠᱟ ᱵᱟᱹᱭᱦᱟᱹᱲ ᱠᱷᱮᱛ ᱢᱮᱱᱟᱜ-ᱟ, ᱟᱨ ᱫᱟᱜ ᱞᱮᱠᱷᱟᱡ ᱫᱚ ᱟᱫᱚ ᱫᱟᱜ ᱟᱹᱛᱩ ᱛᱮᱜᱮ ᱛᱟᱦᱮᱸᱱᱟ᱾ ᱟᱫᱚ ᱵᱟᱹᱫᱽ ᱠᱚᱨᱮᱱᱟᱜ ᱫᱟᱜ ᱥᱚᱵ ᱠᱚᱫᱚ ᱵᱟᱹᱭᱦᱟᱹᱲ ᱥᱮᱫ ᱛᱮ ᱯᱟᱨᱚᱢᱚᱜᱼᱟ ᱥᱮ᱾ ᱦᱮᱸ ᱟᱫᱚ ᱰᱷᱮᱨ ᱧᱚᱜ ᱫᱟᱜ ᱡᱟᱹᱲᱤ ᱞᱮᱠᱟᱡ ᱫᱚ ᱟᱫᱚ ᱚᱱᱮ ᱚᱝᱠᱟ ᱟᱹᱛᱩ ᱠᱟ ᱛᱮᱜᱮ ᱛᱟᱦᱮᱸᱱᱟ ᱦᱮᱸ᱾ ᱛᱟᱦᱞᱮ ᱟᱯᱮ ᱠᱚᱫᱚ ᱜᱩᱨᱤᱡ ᱠᱚᱫᱚ ᱯᱮ ᱞᱟᱜᱟ ᱥᱟᱹᱛ ᱠᱮᱫᱟ ᱠᱷᱮᱛ ᱠᱚᱨᱮ? ᱥᱮ ᱥᱟᱨ ᱜᱮᱯᱮ ᱞᱟᱜᱟᱣᱫᱟ?
ᱵᱟᱝ ᱵᱟᱝ ᱟᱫᱚ ᱰᱟᱝᱨᱤ ᱢᱮᱱᱟᱜ ᱠᱟᱜ ᱠᱚᱣᱟ ᱛᱚ ᱟᱫᱚ ᱵᱟᱝᱨᱤ ᱢᱮᱱᱟᱜ ᱠᱚ ᱟᱝᱠᱟ ᱰᱟᱝᱨᱤ ᱠᱚ ᱢᱮᱱᱟᱜ ᱠᱟᱜ ᱠᱚᱣᱟ᱾ ᱟᱫᱚ ᱩᱱᱠᱩ ᱜᱮ ᱱᱟᱦᱟᱜ ᱟᱫᱚ ᱟᱵᱚ ᱟᱨᱚ ᱱᱚᱣᱟ ᱥᱚᱨᱠᱟᱨᱮ ᱦᱮᱡ ᱮᱱᱠᱷᱟᱱ ᱰᱟᱝᱨᱤ ᱟᱠᱷᱨᱤᱧ ᱵᱟᱝ ᱜᱟᱱᱚᱜᱼᱟ ᱦᱮᱸᱥᱮ ᱟᱨ ᱵᱚᱱ ᱵᱟᱲᱟᱭᱟ ᱡᱮ ᱨᱮᱸᱡᱮᱡ ᱚᱲᱮᱡ ᱛᱮᱫ ᱫᱚ ᱩᱱᱠᱩ ᱜᱮ ᱫᱚᱦᱚ ᱠᱟᱛᱮᱫ ᱵᱚᱱ ᱠᱮᱫᱠᱚᱣᱟ ᱟᱨ ᱵᱟᱨ ᱯᱩᱭᱥᱟ ᱵᱚᱱ ᱟᱨᱡᱟᱣ ᱛᱟᱦᱮᱸᱜ ᱚᱸᱰᱮ ᱠᱷᱚᱱᱟᱜ ᱜᱮ᱾ ᱟᱨ ᱱᱤᱛᱚᱜ ᱫᱚ ᱡᱟᱦᱟᱸ ᱨᱤᱦᱤᱢ ᱯᱚᱨᱚᱵᱽ ᱠᱚ ᱯᱟᱨᱚᱢᱮᱱᱟ ᱩᱱ ᱚᱠᱛᱚ ᱨᱮ ᱟᱞᱮ ᱫᱚ ᱛᱚᱞᱟ ᱠᱚᱫᱚᱞᱮ ᱟᱯᱚᱨ ᱠᱟᱜᱼᱟ᱾ ᱟᱫᱚ ᱵᱟᱲᱛᱤ ᱢᱟ ᱥᱤᱞᱩ ᱠᱚ ᱢᱮᱱᱟᱜᱼᱟ ᱛᱚ?
ᱦᱩᱸ᱾
ᱫᱟᱜ ᱛᱮᱜᱮ ᱟᱫᱚ ᱛᱚᱜ ᱦᱩᱭ ᱠᱟᱱᱟ ᱛᱤᱥᱳᱜ ᱦᱟᱸᱜ ᱤᱭᱟᱹ ᱞᱮᱠᱷᱟᱱ ᱜᱮ ᱞᱚᱥᱚᱫ ᱠᱟᱛᱮ ᱨᱚᱦᱚᱭ ᱦᱩᱭᱩᱜᱼᱟ᱾ ᱢᱟᱬᱟᱝ ᱢᱟᱬᱟᱝ ᱜᱮ ᱛᱟᱲᱟ ᱛᱟᱲᱤ ᱜᱮᱞᱮ ᱨᱚᱦᱚᱭ ᱜᱮᱭᱟ ᱟᱞᱮ ᱫᱚ᱾
ᱦᱩᱸ᱾
ᱛᱚ ᱵᱟᱭ ᱦᱟᱨᱟ ᱠᱟᱱᱟ ᱛᱚᱞᱟ ᱠᱚᱫᱚ ᱱᱟᱜ᱾
ᱦᱩᱸ᱾ ᱵᱟ ᱢᱤᱫ ᱵᱟᱨ ᱠᱚᱨᱮ ᱫᱚ ᱚᱝᱠᱟ ᱟᱸᱡᱚᱢᱚᱜ ᱠᱟᱱᱟ ᱱᱚᱛᱮ ᱯᱷᱳᱱ ᱠᱚᱨᱮ ᱧᱮᱞ ᱵᱟᱲᱟᱭ ᱦᱩᱭᱩᱜ ᱠᱟᱱᱟ ᱢᱤᱫ ᱵᱟᱨᱮᱭᱟ ᱡᱟᱭᱜᱟ ᱠᱚᱨᱮ ᱫᱚ ᱫᱟᱜ ᱡᱟᱹᱲᱤ ᱰᱷᱮᱨ ᱜᱮᱭ ᱫᱟᱜ ᱠᱟᱫᱟ, ᱟᱫᱚ ᱚᱱᱟ ᱠᱚᱨᱮ ᱫᱚ ᱨᱚᱦᱚᱭ ᱵᱟᱲᱟ ᱠᱚᱦᱚᱸ ᱜᱟᱱᱚᱜᱼᱟ, ᱮᱠᱫᱚᱢ
ᱢᱤᱫ ᱵᱟᱨᱮᱭᱟ ᱟᱞᱮ ᱡᱟᱦᱟᱸ ᱜᱟᱰᱟ ᱫᱷᱟᱨᱮ ᱠᱚᱨᱮ ᱠᱚ ᱢᱮᱱᱟᱜᱼᱟ ᱚᱱᱟ ᱫᱚ ᱛᱷᱚᱲᱟ ᱛᱷᱚᱲᱟ ᱫᱟᱜ ᱠᱚᱫᱚ ᱢᱮᱱᱟᱜ ᱜᱮᱭᱟ᱾
ᱦᱮᱸ᱾
ᱦᱮᱸ ᱟᱫᱚ ᱢᱚᱱᱮ ᱦᱩᱭᱩᱜ ᱠᱟᱱ ᱛᱟᱦᱮᱸᱱᱟ ᱦᱟᱯᱮ ᱟᱨ ᱛᱷᱚᱲᱟ ᱫᱟᱜ ᱠᱚᱭᱚᱜ ᱵᱟᱲᱟᱭ ᱫᱟᱞᱮ ᱦᱟᱯᱮ ᱱᱤᱛ ᱠᱷᱚᱡ ᱫᱚ ᱵᱟᱵᱚᱱ ᱥᱤ ᱠᱟᱜᱼᱟ᱾ ᱦᱮᱸ, ᱟᱯᱷᱚᱨ ᱠᱚ ᱦᱚᱸ ᱚᱝᱠᱟ ᱟᱣᱨᱤ ᱦᱟᱨᱟᱜᱼᱟ ᱦᱮᱸ ᱮ ᱛᱚ ᱨᱩᱦᱱᱤ ᱦᱮᱸ ᱠᱤᱪᱷᱩ ᱫᱤᱱ ᱯᱚᱨ ᱜᱮ ᱮᱨ ᱵᱟᱲᱟ ᱠᱚ ᱦᱩᱭᱱᱟ, ᱦᱩᱭᱮᱱ ᱠᱷᱟᱡ ᱫᱚ ᱟᱹᱰᱤ ᱚᱱᱠᱟ ᱫᱚ ᱟᱣᱨᱤ ᱢᱟᱲᱟᱝ ᱟᱹᱣᱨᱤ ᱞᱟᱹᱴᱩᱜᱼᱟ ᱦᱮᱸ᱾ ᱮᱸ ᱟᱯᱮ ᱫᱚᱯᱮ ᱪᱟᱥ ᱵᱟᱥ ᱵᱟᱲᱟᱭ ᱜᱮᱭᱟ ᱛᱚ?
ᱦᱮᱸ ᱪᱟᱥ ᱫᱚ ᱱᱚᱱᱛᱮ ᱫᱚ ᱪᱟᱥ ᱠᱚᱫᱚ ᱟᱹᱰᱤ ᱜᱮ ᱡᱟᱥ ᱵᱟᱲᱟᱭᱮᱜ ᱜᱮᱭᱟ, ᱚᱱᱟ ᱠᱷᱟᱛᱤᱨ ᱢᱟᱲᱟᱝ ᱤᱭᱟᱹ ᱦᱩᱭ ᱠᱟᱱᱟ ᱟᱫᱚ ᱟᱵᱚ ᱡᱩᱫᱤ ᱵᱚᱱ ᱧᱮᱞᱟ ᱟᱵᱚ ᱥᱟᱱᱛᱟᱲ ᱫᱚ ᱚᱱᱠᱟ ᱠᱟᱴᱤᱡ ᱟᱹᱰᱤ ᱜᱮ ᱵᱤᱭᱚᱢ ᱜᱮᱭᱟᱵᱚᱱ ᱪᱟᱥᱵᱟᱥ ᱫᱚ ᱠᱤᱱᱛᱩ ᱡᱮᱢᱚᱱ ᱫᱤᱠᱩ ᱫᱚ ᱢᱟᱱᱮ ᱟᱞᱮ ᱱᱚᱛᱮ ᱦᱚᱲ ᱢᱮᱱᱟᱜ ᱠᱚᱣᱟᱛᱚ ᱪᱟᱥᱟ ᱠᱚ, ᱩᱱᱠᱩ ᱧᱮᱞ ᱵᱟᱲᱟ ᱦᱩᱭ ᱟᱠᱟᱱᱟ᱾ ᱟᱹᱰᱤ ᱞᱚᱜᱚᱱ ᱜᱮ ᱟᱞᱮ ᱥᱟᱶ ᱛᱮᱜᱮ ᱥᱮ ᱟᱞᱮ ᱢᱟᱲᱟᱝ ᱠᱚᱞ ᱜᱮ ᱧᱮᱞ ᱵᱟᱲᱟᱭ ᱠᱟᱱᱟ ᱠᱚ ᱤᱫᱤᱭ ᱜᱮᱭᱟ ᱠᱚ ᱟᱯᱚᱨ ᱠᱟᱱᱟᱠᱚ ᱛᱚᱞᱟ᱾ ᱦᱚᱭ ᱫᱟᱜ ᱡᱟᱲᱤᱭᱮᱱ ᱵᱟᱭ ᱡᱟᱲᱤᱭᱮᱱ ᱛᱟᱞᱟ᱾ ᱦᱟᱨᱟ ᱠᱟᱱᱟ ᱠᱚ ᱱᱚᱛᱮ ᱥᱮᱞᱤᱝ ᱱᱟᱜᱛᱚ ᱫᱚᱢᱮ ᱩᱱᱤ ᱫᱚᱼ ᱵᱟᱹᱛ ᱠᱚᱨᱮ ᱠᱚ ᱜᱟᱲᱟᱣ ᱠᱟᱜᱼᱟ ᱟᱨ ᱠᱚ ᱪᱟᱹᱞᱩ ᱠᱮᱜ ᱪ ᱵᱟᱹᱛ ᱠᱚᱠᱚ ᱞᱚᱥᱚᱫ ᱠᱮᱜᱼᱟ ᱚᱸᱰᱮ ᱠᱚ ᱨᱚᱦᱚᱭ ᱠᱮᱜᱼᱟ ᱦᱮᱸ ᱥᱚᱵ ᱥᱚᱢᱚᱭ ᱛᱟᱲᱟᱛᱟᱹᱲᱤ ᱠᱚ ᱠᱚᱨᱟᱣ ᱠᱮᱫ-ᱟ ᱟᱵᱚ ᱫᱚ ᱩᱱᱠᱩᱣᱟᱜ ᱠᱦᱮᱛ ᱨᱮᱜᱮ ᱵᱚᱱ ᱪᱟᱞᱟᱜᱼᱟ ᱠᱟᱢᱤ ᱫᱚ ᱚᱵᱚᱥᱳᱭ ᱪᱟᱞᱟᱣ ᱫᱚᱨᱠᱟᱨᱼᱼ ᱮᱰᱮᱠᱦᱟᱱ ᱱᱤᱡᱮᱨᱟᱜ ᱡᱟᱦᱟᱸ ᱵᱳᱛ ᱥᱮ ᱪᱮᱜᱟ ᱚᱱᱠᱟ ᱜᱮ ᱥᱟᱢᱴᱞᱣ ᱛᱚ ᱫᱚᱨᱠᱟᱨᱟ ᱥᱮ
ᱦᱸᱮ ᱟᱫᱚ ᱱᱮᱛᱟᱨ ᱫᱚ ᱮᱠᱴᱩ ᱢᱮᱥᱤᱱ ᱢᱮᱥᱤᱱ ᱠᱚ ᱦᱳᱭ ᱧᱚᱜ ᱠᱟᱱᱟ᱾ ᱱᱟ ᱚᱱᱟᱛᱮ ᱡᱟᱱᱤᱜ ᱠᱚ ᱠᱷᱟᱹᱛᱤᱨᱚᱜ ᱠᱟᱱ ᱛᱟᱵᱚᱱᱟ ᱟᱵᱚ ᱟᱵᱚ ᱫᱚ ᱮᱠᱮ ᱛᱚ ᱟᱫᱚ ᱵᱚᱱᱼᱼ ᱢᱳᱴᱟ ᱦᱟᱨᱛᱟ ᱦᱚᱲ ᱛᱚ ᱟᱵᱚ ᱫᱚ ᱟᱨ ᱦᱚᱸ ᱦᱸᱩ
ᱦᱮᱸ
ᱴᱟᱝ ᱠᱚᱦᱚᱸ ᱢᱚᱴᱟ ᱜᱮᱛᱟ ᱵᱚᱱᱟ ᱟᱵᱚᱣᱟᱜ ᱫᱚ ᱥᱟᱱᱛᱟᱲ ᱠᱚᱣᱟᱜ ᱛᱚ ᱮᱴᱟᱜ ᱠᱚ ᱠᱷᱚᱡ ᱫᱚ ᱟᱫᱚ ᱚᱱᱟ ᱜᱟᱹᱰᱤ ᱜᱷᱚᱲᱟ ᱠᱚ ᱦᱩᱭ ᱟᱠᱟᱱᱛᱮ ᱚᱱᱟ ᱜᱟᱱᱤᱡ ᱠᱚ ᱢᱚᱱᱮ ᱠᱚ ᱢᱤᱫ ᱵᱟᱨ ᱦᱚᱸᱠᱚ ᱟᱞᱜᱟᱟᱣ ᱟᱠᱟᱫᱟ ᱚᱲᱟᱜᱼᱼ ᱠᱚᱴᱦᱮᱱ ᱦᱚᱸ ᱚᱱᱠᱟ ᱜᱮ ᱨᱚᱲᱤᱧ ᱟᱸᱡᱚᱢ ᱵᱟᱲᱟᱭᱮᱫ ᱠᱚᱣᱟ᱾ ᱢᱮᱱ ᱫᱟᱠᱚ ᱵᱟᱵᱩᱱ ᱥᱤ ᱦᱟᱛᱟᱲᱟ ᱦᱟᱯᱮ ᱥᱤ ᱜᱮᱭᱟᱵᱚᱱ ᱦᱮᱸ ᱱᱮᱛᱟᱨ ᱫᱚ ᱵᱟᱵᱩᱱ ᱥᱤᱼᱼ ᱥᱮ ᱟᱵᱚ ᱴᱨᱟᱠᱴᱟᱨ ᱜᱟᱹᱰᱤ ᱢᱮᱱᱟᱜᱼᱟ ᱛᱚᱠᱷᱚᱱ ᱵᱚᱱᱼ ᱯᱷᱳᱱ ᱟᱠᱚ-ᱟ᱾
ᱮᱸ
ᱢᱤᱫ ᱫᱤᱱ ᱨᱮᱜᱮ ᱵᱚᱱ ᱞᱟᱦᱩᱫ ᱜᱚᱫᱟ ᱮᱨᱟᱵᱚᱱ ᱵᱟᱥ? ᱢᱤᱫ ᱫᱤᱱ ᱛᱮᱜᱚ ᱜᱚᱴᱟ ᱤᱭᱟᱹ ᱨᱮᱱᱟᱜ ᱵᱚᱱ? ᱟᱯᱷᱚᱨ ᱵᱚᱱ ᱜᱤᱰᱤ ᱜᱚᱜ ᱠᱟᱜᱼᱟ ᱚᱱᱠᱟ ᱵᱟᱲᱟᱭᱟ ᱛᱚ᱾ ᱟᱨ ᱱᱚᱣᱟ ᱴᱟᱠᱴᱟᱨ ᱠᱚ ᱦᱮᱜ ᱠᱟᱛᱮᱜ ᱚᱱᱟ ᱫᱚ ᱥᱩᱵᱤᱫᱟ ᱦᱚᱸ ᱦᱩᱭ ᱟᱠᱟᱱᱟ᱾ ᱦᱮᱜ ᱠᱟᱱᱟ ᱟᱨ ᱚᱥᱩᱵᱤᱫᱟ ᱠᱚᱦᱚᱸ ᱦᱳᱭ ᱠᱟᱱᱟ ᱦᱮᱸ ᱚᱱᱮ ᱢᱤᱜ ᱵᱟᱨᱭᱟ ᱚᱱᱠᱟ ᱡᱟᱦᱟᱸ ᱟᱞᱜᱟ ᱧᱚᱜ ᱠᱷᱮᱛ ᱠᱚ ᱛᱟᱦᱮᱱ ᱠᱟᱱᱟ ᱚᱱᱟ ᱫᱚ᱾ ᱞᱚᱥᱚᱜ ᱠᱦᱟᱭᱜ ᱫᱚᱢᱮ ᱟᱭᱢᱟ ᱞᱚᱥᱚᱫᱚᱜ ᱠᱟᱱᱟ᱾
ᱦᱮᱸ
ᱢᱟᱱᱮ ᱢᱤᱫ ᱜᱩᱱᱴᱷᱤ ᱦᱮᱸ ᱟᱨ ᱵᱟᱨ ᱫᱷᱟᱣ ᱠᱦᱟᱱ ᱜᱮ ᱵᱟᱹᱭᱦᱟᱹᱲ ᱠᱚ ᱡᱟᱦᱟᱸ ᱠᱷᱮᱛ ᱠᱚ ᱢᱮᱱᱟᱜᱼᱟ ᱚᱱᱟ ᱦᱚᱸ ᱵᱚᱱ ᱥᱮ ᱛᱚ ᱵᱟᱨᱚ ᱢᱟᱥ? ᱪᱟᱥ ᱪᱟᱥ ᱵᱟᱲᱟ ᱦᱩᱭᱩᱜ ᱦᱩᱭᱩᱜ ᱜᱮᱭᱟ ᱢᱤᱫ ᱥᱮᱨᱢᱟ ᱡᱟᱦᱟᱸ ᱠᱚ ᱵᱟᱝ? ᱵᱟᱫᱣᱟ ᱦᱳᱭ ᱚᱱᱟ ᱠᱷᱮᱛ ᱫᱚ ᱮᱠᱫᱚᱢ ᱞᱚᱯᱚᱨ ᱞᱚᱯᱚᱨᱚᱜ-ᱟ ᱮᱠᱮᱵᱟᱨᱮ?
ᱦ ᱟᱫᱚ ᱟᱫᱚ ᱡᱩᱫᱤ ᱵᱚᱱ ᱧᱮᱞᱟ ᱢᱟᱱᱮ ᱡᱟᱦᱟ ᱞᱮᱠᱟᱢ ᱞᱮᱭ ᱠᱮᱜᱮᱜᱼᱟ ᱡᱮ ᱰᱟᱠᱛᱟᱨ ᱨᱮᱱᱟᱜ ᱥᱩᱵᱤᱫᱟ ᱚᱥᱩᱵᱤᱫᱦᱟ ᱦᱮᱸ ᱚᱱᱟ ᱦᱚᱸ ᱢᱮᱱᱟᱜᱼᱟ ᱠᱤᱱᱛᱩᱼᱼ ᱱᱤᱛᱳᱜ ᱮᱢ ᱧᱮᱞᱟ ᱡᱟᱦᱟᱥᱮᱛ ᱧᱮᱞᱟᱢ ᱡᱮ ᱥᱩᱵᱤᱫᱟ ᱜᱮᱭᱟ ᱠᱤᱱᱛᱩ ᱡᱟᱦᱟᱸ ᱰᱟᱝᱨᱤᱼᱼ ᱡᱟᱦᱟᱸ ᱵᱚᱱ ᱥᱤᱭᱳᱜᱟ ᱚᱱᱟ ᱛᱚ ᱟᱢ ᱡᱟᱦᱟᱸ ᱞᱮᱠᱟ ᱜᱮ ᱠᱚᱨᱟᱣ ᱢᱮ ᱚᱱᱠᱟ ᱜᱮᱢ ᱫᱟᱲᱮᱮᱜ-ᱟ ᱱᱟᱦᱚᱭ ᱠᱟᱹᱴᱤᱡ ᱩᱱᱟᱹᱜ ᱤᱥ ᱴᱦᱤᱠ ᱧᱚᱜ ᱵᱟᱝ ᱦᱩᱭᱩᱜᱼᱟ ᱮᱱᱠᱷᱟᱱ ᱟᱢ ᱡᱟᱦᱟ ᱞᱮᱠᱟ ᱥᱤᱴ ᱥᱟᱱᱟ ᱢᱮ ᱚᱝ ᱚᱝᱠᱟ ᱜᱮᱢ ᱫᱟᱲᱮᱜᱟ ᱱᱚᱣᱟ ᱨᱮᱫᱚ ᱵᱟᱹᱭᱦᱟᱹᱲ ᱨᱮ ᱡᱩᱫᱤ ᱚᱱᱟ ᱴᱟᱠᱴᱟᱨ ᱮᱢ ᱟᱬᱜᱩ ᱠᱮᱫᱼᱟ᱾ ᱧᱮᱞ ᱢᱮ ᱦᱚᱭ ᱛᱚ ᱮᱢᱚᱱᱮ ᱥᱤ ᱥᱤ ᱠᱮᱫᱟᱭ ᱟᱨ ᱪᱟᱠᱟ ᱠᱚ ᱵᱚᱞᱚᱱᱟ ᱛᱚ᱾ ᱯᱚᱝ ᱫᱚᱥᱚᱜᱟ ᱦᱟᱱᱮ ᱮᱫᱚᱢ ᱢᱤᱫ ᱜᱮ ᱦᱟᱹᱵᱤᱡ ᱩᱱᱠᱩ ᱦᱟᱹᱵᱤᱡ ᱥᱤ ᱠᱚᱜ ᱛᱮ ᱤᱭᱟᱹ ᱠᱚᱜᱼᱟ ᱦᱮᱸ ᱟᱨ ᱦᱚᱸ ᱠᱮᱳ ᱠᱚᱫᱚ᱾ ᱱᱚᱝᱠᱟ ᱡᱩᱫᱤ ᱞᱮᱦᱟᱣ ᱠᱚᱜ-ᱟ ᱫᱟᱜ ᱛᱮᱜᱮ ᱡᱮᱱᱚ ᱚᱸᱰᱮ ᱦᱳᱲᱳ ᱜᱮ ᱵᱟᱭ ᱛᱮᱜᱳᱱ᱾ ᱦᱳᱭ ᱠᱟᱱᱟ ᱚᱱᱠᱟ ᱦᱚᱸ ᱦᱳᱭᱳᱜ ᱜᱮᱭᱟ ᱧᱮᱞ ᱵᱟᱲᱟ ᱦᱩᱭ ᱠᱟᱱᱟ ᱥᱮ ᱠᱤᱱᱛᱩ ᱡᱟᱦᱟᱸ ᱟᱠᱚᱣᱟᱜ ᱤᱭᱮ ᱱᱟᱦᱮᱞ ᱰᱟᱹᱟᱝᱨᱤ ᱱᱟᱦᱮᱞ, ᱚᱱᱟ ᱫᱚ ᱟᱢ ᱡᱟᱦᱟᱸ ᱞᱮᱠᱟ ᱜᱮᱢ ᱢᱚᱱᱮᱭᱟ ᱦᱮᱸ ᱡᱟᱦᱟᱸ ᱞᱮᱠᱟᱢ ᱢᱚᱱᱮᱭᱟ ᱚ ᱠᱟᱜᱮᱢ ᱥᱤ ᱫᱟᱲᱮ-ᱟ, ᱠᱟᱹᱴᱤᱡ ᱫᱮᱨᱤ ᱟ ᱡᱟᱦᱟᱸ ᱫᱚᱢ ᱱᱚᱝᱠᱟ ᱜᱮᱢ ᱥᱤᱭᱟ, ᱦᱮᱸ ᱥᱮ?
ᱯᱚᱨ ᱱᱚᱣᱟ ᱟᱨ ᱤᱭᱟᱹ ᱧᱮᱞ ᱦᱳᱭ ᱠᱟᱱᱟ ᱦᱚᱜᱼᱚᱭ ᱡᱮ ᱛᱟᱵᱚᱱ ᱟᱵᱚ ᱱᱟᱦᱮᱞ ᱛᱟᱵᱚᱱ ᱟᱨ ᱱᱤᱛᱚᱜ ᱦᱚᱸᱜᱼᱚᱭ ᱡᱟ ᱴᱟᱠ ᱴᱟ ᱱᱟᱦᱮᱞ ᱩᱰᱩᱠ ᱟᱠᱟᱱᱟ ᱡᱟᱦᱟᱸ, ᱦᱮᱸ? ᱧᱮᱞ ᱢᱮ ᱟᱵᱚ ᱰᱟᱝᱨᱤ ᱥᱮ ᱠᱟᱰᱟ ᱱᱟᱦᱮᱞ ᱫᱚ ᱟᱵᱚ ᱚᱱᱟ ᱠᱩᱱ ᱠᱚᱨᱮ ᱦᱚᱸ ᱥᱤᱭᱳᱜ ᱛᱤᱭᱳᱜᱚᱜ ᱠᱟᱱᱟ ᱦᱮᱸ᱾
ᱦᱩᱸ ᱦᱩᱸ ᱦᱩᱸ ᱦᱩᱸ ᱦᱩᱸ᱾
ᱦᱮᱸ? ᱟᱨ ᱱᱚᱣᱟ ᱠᱚᱫᱚ ᱧᱮᱞ ᱢᱮ ᱛᱤᱱ ᱩᱱ ᱢᱟᱨᱟᱝ ᱪᱟᱠᱷᱟ᱾ ᱦᱟᱯ ᱦᱟᱯᱷᱟ ᱱᱚᱛᱮ ᱛᱤᱭᱟᱹᱜ ᱛᱮᱜᱮ ᱛᱤᱭᱟᱹᱜ ᱠᱮᱫᱟ ᱟᱨ ᱛᱟᱭᱱᱚᱢ ᱥᱮᱱᱟᱜ ᱜᱟᱹᱫᱩᱡ ᱛᱤᱭᱳᱜ ᱛᱮ ᱠᱷᱟᱡ ᱚᱱᱟ ᱜᱟᱹᱫᱩᱟᱜ ᱦᱚᱸᱛᱚ ᱚᱱᱟ ᱯᱷᱟᱠ ᱯᱷᱟᱸᱠ ᱛᱟᱦᱮᱱᱟ ᱟᱭᱢᱟ ᱯᱷᱟᱸᱠ ᱯᱷᱟᱸᱠ, ᱦᱮᱸ ᱢᱤᱫ ᱵᱤᱛᱟᱹ ᱵᱟᱨ ᱵᱤᱛᱟᱹ ᱚᱱᱠᱟ ᱯᱷᱟᱸᱠ ᱯᱷᱟᱸᱠ ᱛᱟᱦᱮᱱᱟ᱾ ᱦᱮᱸ ᱟᱫᱚ ᱡᱟᱦᱟᱸ, ᱡᱟᱦᱟᱸ ᱠᱚᱫᱚ ᱞᱟᱹᱵᱤᱫ ᱧᱚᱜ ᱜᱮᱭᱟ ᱚᱱᱟ ᱫᱚ ᱴᱷᱤᱠ ᱜᱮᱭᱟ ᱪᱟᱜᱟᱲ ᱪᱟᱞᱟᱣᱮᱱ ᱜᱮ ᱯᱟᱲᱟᱜ ᱪᱟᱞᱟᱣᱮᱱ ᱜᱮ, ᱟᱨ ᱵᱟᱠᱷᱟᱡ ᱚᱱᱟ ᱪᱤᱨᱩᱱ ᱞᱮᱠᱟ ᱮᱠᱫᱚᱢ ᱪᱤᱨᱩᱱ ᱪᱟᱞᱟᱣ, ᱫᱟᱜᱽ ᱞᱮᱠᱟ ᱫᱟᱜᱽ ᱪᱟᱞᱟᱣᱮᱱ ᱜᱮ, ᱦᱮᱸ᱾
ᱱᱮᱛᱟᱨ ᱦᱚᱸᱜᱼᱚᱭ ᱵᱚᱨᱥᱚ ᱫᱤᱱ ᱫᱚ ᱪᱮᱫ ᱵᱚᱛᱚᱨ ᱵᱚᱛᱚᱨ ᱫᱚ ᱱᱚᱣᱟ ᱠᱟᱱᱟ ᱡᱮ ᱡᱟᱦᱟᱸ ᱞᱮᱠᱟ ᱚᱥᱩᱵᱤᱫᱷᱟ ᱢᱤᱫᱴᱟᱝ ᱧᱮᱞ ᱦᱩᱭ ᱠᱟᱱᱟ, ᱡᱮ ᱚᱱᱠᱟ ᱵᱟᱹᱫᱽ ᱠᱷᱮᱛ ᱨᱮ ᱪᱟᱞᱟᱣ ᱵᱟᱲᱟ ᱦᱩᱭ ᱠᱟᱱᱟ ᱛᱚ ᱧᱮᱞ ᱵᱟᱲᱟ ᱦᱩᱭ ᱠᱟᱱᱟ ᱦᱚᱸᱜ-ᱚᱭ ᱚᱱᱠᱟ ᱚᱠᱛᱚ ᱫᱚ ᱟᱲᱮ ᱨᱮᱱᱟᱜ ᱟᱹᱰᱤ ᱢᱟᱨᱟᱝ ᱢᱤᱫᱴᱟᱝ ᱤᱭᱟᱹ ᱠᱷᱚᱛᱤᱜᱼᱟ, ᱪᱮᱫᱮ ᱞᱮᱠᱟ? ᱟᱲᱮ ᱦᱚᱸᱜᱼᱚᱭ ᱤᱭᱟᱹᱭᱮᱱᱟ ᱟᱨ ᱦᱩᱰᱤᱧ ᱦᱩᱰᱤᱧ ᱟᱲᱮ ᱨᱮ ᱡᱩᱫᱤ ᱱᱚᱣᱟ ᱟᱲᱮ ᱤᱭᱟᱹ ᱠᱮᱫᱟ ᱢᱟᱱᱮ ᱫᱷᱟᱥᱛᱟᱣᱟ ᱪᱟᱵᱟᱭᱮᱱᱟ᱾ ᱟᱨᱵᱚᱱ ᱵᱟᱲᱟᱭᱟ ᱦᱚᱸᱜ-ᱚᱭ ᱟᱥᱟᱲ ᱵᱚᱸᱜᱟ ᱢᱟᱱᱮ ᱮ ᱚᱱᱟ ᱠᱚ ᱡᱟᱦᱟᱸ ᱟᱲᱮ ᱠᱮᱴᱮᱡ ᱟᱲᱮ ᱦᱚᱸ ᱡᱩᱫᱤ ᱚᱱᱠᱟ ᱜᱷᱟᱥ ᱠᱟᱜ-ᱟ ᱟᱫᱚ ᱢᱤᱫ ᱫᱷᱟᱣ ᱡᱩᱫᱤ ᱟᱨᱟᱢᱵᱷᱚᱜᱼᱟ ᱜᱷᱟᱥᱠᱟᱣ ᱟᱫᱚ ᱚᱱᱟ ᱫᱟᱜ ᱡᱟᱹᱲᱤ ᱡᱩᱫᱤ ᱚᱱᱠᱟ ᱜᱮ ᱫᱟᱜ ᱡᱟᱹᱲᱤ ᱧᱟᱢᱟᱭ ᱡᱷᱚᱛᱚ ᱟᱫᱚ ᱞᱟᱸᱫᱩᱲ ᱪᱟᱞᱟᱜᱼᱟ, ᱧᱮᱞ ᱵᱟᱲᱟ ᱦᱩᱭ ᱠᱟᱱᱟ᱾ ᱮ ᱟᱨ ᱡᱟᱦᱟᱸ ᱡᱟᱦᱟᱸ ᱚᱱᱟ ᱟᱲᱮ ᱨᱮᱱᱟᱜ ᱠᱟᱛᱷᱟ ᱟᱲᱮ ᱨᱮᱱᱟᱜ ᱠᱟᱛᱷᱟ ᱦᱚᱸ ᱚᱱᱠᱟ᱾ ᱚ ᱚᱱᱟ ᱮᱸ ᱪᱟᱠᱟ ᱤᱭᱟᱹ ᱛᱮᱜᱮ ᱦᱟᱸᱜ ᱧᱮᱞᱢᱮ ᱟᱨ ᱚᱱᱟ ᱮᱸ ᱯᱚᱱ ᱨᱮᱱᱟᱜ ᱛᱤᱭᱟᱹᱜ ᱪᱟᱞᱟᱜ ᱦᱟᱱᱮ ᱮᱴᱟᱜ ᱦᱚᱲᱟᱜ ᱟᱲᱮ ᱨᱮᱱᱟᱜ ᱧᱮᱞ ᱢᱮ ᱦᱟᱱᱟ ᱦᱟᱥᱟᱭ ᱪᱷᱟᱲᱟᱣ ᱠᱟᱛᱮ ᱜᱩᱵᱩᱡ ᱪᱟᱞᱟᱜᱼᱟ᱾